ᱦᱮ ᱜᱚᱝᱠᱮ ᱦᱟᱞᱳ ᱦᱮᱸ ᱡᱚᱸᱦᱟᱨ ᱜᱮ
ᱦᱩᱸ, ᱵᱮᱥ ᱵᱟᱲᱟ ᱜᱮᱛᱚ?
ᱦᱮᱸ ᱱᱤᱛᱚᱜ ᱞᱮᱠᱟ ᱫᱚ ᱱᱟᱦᱟᱜ ᱵᱮᱥ ᱵᱟᱲᱟ ᱜᱮ ᱥᱮ ᱥᱟᱱᱟᱢ ᱠᱚᱜᱮ, ᱱᱟᱯᱟᱭ ᱜᱮ ᱢᱮᱱᱟᱜ ᱟᱠᱟᱫ ᱞᱮᱭᱟ ᱦᱮᱸ ᱱᱤᱛᱚᱜ ᱞᱮᱠᱟ ᱫᱚ ᱱᱟᱜ ᱵᱮᱥ ᱜᱮ ᱢᱮᱱᱟᱜ ᱟᱠᱟᱫ ᱞᱮᱭᱟ ᱮᱨ ᱯᱚᱨᱮ ᱟᱯᱮ ᱜᱮ, ᱜᱮ ᱥᱤᱨᱟᱱᱟᱜ
ᱚ ᱦᱮᱸ ᱛᱚ ᱢᱟᱡᱟᱱ ᱱᱟᱵᱮᱱ ᱥᱮ ᱵᱟᱝ ᱜᱚᱝᱠᱮ?
ᱦᱮᱸ ᱦᱮᱸ ᱞᱟᱹᱭ ᱵᱮᱱ,
ᱢᱟᱡᱟᱱ ᱫᱟᱠᱟ ᱵᱮᱱ ᱡᱚᱢ ᱵᱟᱲᱟ ᱠᱮᱫᱼᱟ ᱥᱮ ᱟᱣᱨᱤ?
ᱦᱮᱸ ᱜᱚᱝᱠᱮ ᱚᱱᱟ ᱫᱚ ᱱᱟᱦᱟᱜ ᱡᱚᱢ ᱵᱟᱲᱟ ᱦᱩᱭ ᱠᱟᱱ ᱜᱮᱭᱟ ᱫᱩ ᱮᱠ ᱵᱟᱡᱮ ᱥᱮᱱ ᱜᱮ ᱟᱨ
ᱚᱻ
ᱟ ᱜᱚᱝᱠᱮ ᱢᱮᱱᱮᱜᱼᱟ ᱞᱤᱧ ᱟᱵᱮᱱ ᱫᱚ ᱱᱟᱯᱟᱭ ᱵᱟᱲᱟ ᱜᱮᱭᱟ ᱵᱮᱱ ᱥᱮ?
ᱦᱮᱸ ᱱᱟᱯᱟᱭ ᱫᱚᱞᱤᱧ ᱱᱟᱯᱟᱭ ᱵᱟᱲᱟ ᱜᱮᱭᱟ ᱜᱚᱝᱠᱮ,
ᱟᱪᱪᱷᱟ ᱦᱮᱸ ᱟᱞᱤᱧ ᱟᱥᱚᱜ ᱟᱞᱤᱧ ᱥᱟᱱᱟᱢ ᱢᱟᱱᱢᱤ ᱱᱟᱯᱟᱭ ᱵᱚᱱ ᱛᱟᱦᱮᱱ ᱢᱟ,
ᱚ ᱱᱟᱯᱟᱭ ᱛᱟᱦᱮᱸ ᱠᱷᱟᱡᱽ ᱜᱮ ᱵᱮᱥ ᱜᱮᱭᱟ ᱵᱟᱠᱷᱟᱡ ᱫᱚ ᱵᱟᱝ ᱱᱟᱯᱟᱭ ᱜᱮᱛᱚ ᱜᱳᱞᱢᱟᱞ ᱫᱚ, ᱪᱟᱥ ᱠᱟᱹᱢᱤ ᱦᱚᱸ ᱮᱠᱷᱚ ᱮᱠᱷᱚᱱᱚ ᱟᱣᱨᱤ ᱟᱨᱟᱢᱵᱷᱚᱜᱼᱟ ᱜᱚᱝᱠᱮ ᱪᱮ ᱱᱤᱛᱚᱜ ᱠᱷᱚᱱᱟᱜ ᱡᱩᱫᱤ ᱜᱳᱞᱢᱟᱞᱚᱜᱼᱟ ᱛᱟᱦᱞᱮ ᱠᱷᱟᱱ ᱫᱚ ᱚᱠᱚᱭ ᱪᱟᱥᱟᱭ ᱵᱟᱝ,
ᱦᱮᱸ ᱦᱮᱸ ᱱᱤᱦᱟᱹᱛᱤ ᱱᱤᱦᱟᱹᱛᱤ ᱟᱨ ᱦᱚᱝᱠᱮ ᱛᱟᱞᱦᱮ ᱫᱟᱜ ᱡᱟᱹᱲᱤ ᱪᱟᱥ ᱵᱟᱥ ᱠᱚ ᱦᱮᱸ ᱜᱚᱝᱠᱮ ᱢᱮᱱᱫᱚ ᱚᱱᱠᱟ ᱢᱟᱥᱮ ᱫᱚ ᱱᱟᱦᱟᱜ ᱟᱹᱨᱤ ᱮᱛᱚᱦᱚᱵ ᱦᱩᱭᱩᱜᱼᱟ ᱢᱚᱴᱟ ᱢᱩᱴᱤ, ᱛᱤᱱᱟᱹᱜ ᱩᱰᱟᱹᱝ ᱫᱟᱜ ᱵᱟᱲᱟ ᱠᱟᱜ-ᱟ ᱚᱱᱟ ᱩᱰᱟᱹᱝ ᱫᱚ ᱱᱟᱜ ᱠᱩᱨᱩᱢᱩᱴᱩ ᱨᱮ ᱢᱮᱱᱟᱜ ᱟᱠᱟᱫ ᱞᱮᱭᱟ,
ᱚ ᱦᱚᱸ ᱪᱟᱨᱟ ᱠᱚᱫᱚ ᱦᱳᱭ ᱠᱟᱱᱟ ᱛᱚ,
ᱦᱮᱸ ᱜᱚᱢᱠᱮ ᱪᱟᱨᱟ ᱠᱚᱫᱚ ᱱᱟᱦᱟᱜ ᱮᱢ ᱦᱩᱭ ᱠᱟᱱ ᱜᱮᱭᱟ ᱟᱫᱚ
ᱦᱮᱸ
ᱱᱯᱚᱨ ᱜᱮ ᱟᱵᱮᱱ ᱜᱮ
ᱚ ᱠᱟᱹᱴᱤᱡ ᱵᱟᱹᱭ ᱵᱟᱹᱭᱛᱮ ᱟᱸᱡᱚᱢᱚᱜ ᱠᱟᱱ ᱛᱟᱵᱤᱱᱟ ᱜᱚᱝᱠᱮ
ᱢᱮᱱ ᱦᱩᱭᱩᱜ ᱠᱟᱱᱟ, ᱪᱟᱥᱵᱟᱥ ᱫᱚ ᱜᱚᱢᱠᱮ ᱛᱤᱱᱟᱹᱜ ᱥᱟᱺᱜᱤᱧ? ᱞᱟᱦᱟᱣ ᱟᱠᱟᱫ ᱛᱟᱵᱚᱱᱟ
ᱦᱮᱸ ᱪᱟᱥᱵᱟᱥ ᱠᱟᱹᱢᱤ ᱫᱚ ᱜᱚᱝᱠᱮ ᱞᱟᱦᱟ ᱦᱩᱭᱩᱜ ᱠᱟᱱᱟ ᱵᱮᱥᱤ ᱫᱚ ᱟᱣᱨᱤ ᱞᱟᱦᱟᱜᱼᱟ ᱟᱨᱠᱤ ᱫᱟᱜ ᱡᱟᱹᱲᱤ ᱜᱮᱛᱚ ᱵᱟᱹᱱᱩᱜᱼᱟ ᱛᱮᱦᱮᱧ ᱜᱮ ᱠᱟᱹᱴᱤᱡ ᱡᱟᱹᱥᱛᱤ ᱧᱚᱜ ᱫᱟᱜ ᱠᱮᱫᱟ ᱮᱢᱱᱤ ᱟᱨᱠᱤ ᱠᱷᱮᱛ ᱠᱚ ᱥᱤ ᱵᱟᱲᱟ ᱦᱳᱭᱳᱜ ᱠᱟᱱᱟ ᱴᱨᱟᱠᱴᱟᱨ ᱛᱮ ᱱᱟᱦᱮᱞ ᱛᱮ ᱨᱚᱦᱚᱭ ᱫᱚ ᱟᱣᱨᱤ ᱟᱨᱟᱢᱵᱚ ᱦᱳᱭᱳᱼᱟ
ᱟᱪᱪᱷᱟ, ᱟᱪᱪᱷᱟ
ᱟᱵᱮᱱ ᱫᱚ ᱨᱚᱦᱚᱭ ᱵᱮᱱ ᱟᱨᱟᱢᱵᱚ ᱟᱠᱟᱫ ᱛᱮ
ᱦᱮᱸ ᱜᱚᱢᱠᱮ ᱚᱱᱠᱟ ᱫᱚ ᱱᱟᱜ ᱢᱤᱫ ᱵᱟᱨ ᱫᱚ ᱨᱚᱦᱚᱭ ᱵᱟᱲᱟ ᱦᱩᱭᱩᱜ ᱠᱟᱱᱟ ᱢᱮᱱᱠᱷᱟᱱ ᱩᱱᱟᱹᱜ ᱡᱟᱹᱥᱛᱤ ᱫᱚ ᱵᱟᱝ ᱜᱮ
ᱚ ᱡᱟᱠ ᱢᱟᱱᱮ ᱥᱤ ᱞᱟᱹᱭ ᱫᱟᱞᱤᱧ ᱛᱟᱦᱚᱞ ᱥᱤᱢ ᱡᱚᱢ ᱞᱮᱠᱟ ᱫᱚᱵᱮᱱ ᱨᱚᱦᱚᱭ ᱟᱠᱟᱫᱟ ᱵᱟᱝ
ᱦᱮᱸ ᱜᱚᱝᱠᱮ ᱚᱱᱠᱟ ᱫᱚ ᱱᱟᱦᱟᱜ ᱥᱤᱢ ᱡᱚᱢ ᱥᱮ ᱟᱯᱲᱮ ᱛᱚ ᱢᱤᱫ ᱵᱤᱛᱟᱹ ᱞᱟᱡ ᱨᱮ ᱞᱟᱹᱜᱤᱫ ᱫᱚ ᱱᱟᱦᱟᱜ ᱦᱩᱭ ᱟᱠᱟᱱ ᱜᱮᱭᱟ ᱨᱚᱦᱚᱭ ᱫᱚ ᱟᱨ ᱡᱟᱦᱟᱸ ᱛᱤᱱᱟᱹᱜ ᱩᱰᱟᱹᱝ ᱠᱷᱮᱛ ᱠᱚ ᱢᱮᱱᱟᱜ ᱠᱟᱜ ᱱᱟᱜ ᱡᱚᱛᱚ ᱠᱚᱫᱚ ᱵᱟᱝ ᱯᱩᱨᱟᱹᱣ ᱦᱩᱭ ᱠᱟᱱᱟ ᱢᱳᱴᱟᱢᱩᱴᱤ ᱱᱟᱜ ᱠᱟ ᱫᱷᱟᱨᱟ ᱨᱚᱦᱚᱭ ᱦᱩᱭ ᱟᱨ ᱱᱤᱦᱟᱹᱛᱤ ᱫᱟᱜ ᱞᱮᱠᱷᱟᱱ ᱛᱮᱦᱮᱧ ᱜᱟᱯᱟ ᱛᱮᱫᱚ ᱱᱟᱦᱟᱜ ᱯᱩᱨᱟᱹᱣ ᱦᱩᱭ ᱠᱚᱜ ᱠᱮ ᱜᱮᱭᱟ ᱟᱨ ᱫᱟᱜ ᱡᱟᱹᱲᱤ ᱵᱟᱝᱛᱮ ᱱᱟᱦᱟᱜ ᱵᱟᱝᱞᱮ ᱯᱩᱨᱟᱹᱣ ᱫᱟᱲᱮᱭ ᱠᱟᱜᱼᱟ ᱦᱮᱸ ᱟᱫᱚ ᱱᱤᱛᱚᱜ ᱫᱚ ᱱᱟᱦᱟᱜ ᱚᱱᱠᱟ ᱫᱚ ᱫᱟᱜ ᱜᱚᱝᱠᱮ ᱫᱟᱜ ᱫᱚ ᱫᱟᱜ ᱠᱮᱫ ᱜᱮᱭᱟᱭ ᱢᱚᱴᱟ ᱢᱩᱴᱤ ᱦᱮᱸ ᱩᱱᱟᱹᱜ ᱢᱟᱱᱮ ᱡᱟᱹᱥᱛᱤ ᱧᱚᱜ ᱫᱚ ᱵᱟᱝ ᱱᱟᱦᱟᱜ ᱮ ᱫᱟᱜ ᱠᱟᱜᱼᱟ ᱟᱨ ᱱᱤᱦᱟᱹᱛᱤ ᱡᱩᱫᱤ ᱫᱟᱜ ᱞᱮᱠᱷᱟᱱ ᱦᱟᱸᱜ ᱟᱞᱮ ᱫᱚ ᱱᱤᱛᱚᱜ ᱫᱚ ᱥᱩᱫᱷᱩ ᱵᱟᱹᱫᱽ ᱢᱚᱛᱚ ᱜᱮ ᱱᱟᱦᱟᱜ ᱟᱹᱣᱨᱤ ᱞᱮ ᱨᱚᱦᱚᱭᱟ ᱵᱟᱝ ᱠᱷᱟᱱ ᱥᱟᱱᱟᱢ ᱠᱷᱮᱛ ᱠᱚᱫᱚ ᱱᱟᱦᱟᱜ ᱵᱟᱹᱭᱦᱟᱹᱲ ᱥᱮ ᱵᱩᱨᱩ ᱫᱷᱟᱨᱮ ᱨᱮᱱᱟᱜ ᱚᱱᱟ ᱠᱚᱫᱚ ᱱᱟᱦᱟᱜ ᱞᱮ ᱨᱚᱦᱚᱭ ᱪᱟᱵᱟ ᱦᱟ ᱠᱟᱜ-ᱟ
ᱚᱻ ᱛᱟᱦᱚᱞᱮ ᱟᱹᱰᱤ ᱢᱟᱲᱟᱝ ᱥᱮᱫ ᱯᱮ ᱞᱟᱦᱟ ᱟᱠᱟᱱᱟ ᱜᱚᱝᱠᱮ ᱟᱯᱮ ᱫᱚ᱾ ᱟᱞᱮ ᱫᱚ ᱟᱨᱟᱢᱵᱚ ᱜᱮ ᱟᱹᱣᱨᱤ ᱞᱮ ᱟᱨᱟᱢᱵᱚᱭ ᱫᱚ
ᱟᱪᱪᱷᱟ ᱟᱪᱪᱷᱟ ᱜᱚᱝᱠᱮ ᱟᱹᱞᱤᱧ ᱱᱮᱜᱼᱮ ᱱᱤᱭᱟᱹ ᱵᱟᱨᱮ ᱡᱮ ᱟᱵᱚ ᱚᱠᱟ ᱞᱮᱠᱟ ᱵᱷᱟᱵ ᱛᱮ ᱟᱵᱚ ᱦᱩᱲᱩ ᱵᱚᱱ ᱪᱟᱥ ᱞᱮᱠᱷᱟᱱ ᱢᱮᱱᱫᱚ ᱵᱮᱥ ᱧᱚᱜ ᱯᱷᱚᱞᱟ ᱯᱷᱚᱞ ᱥᱮ ᱯᱷᱚᱥᱚᱞ ᱵᱚᱱ ᱧᱟᱢᱟ ᱟᱫᱚ ᱚᱱᱮ ᱚᱱᱟ ᱠᱟᱹᱴᱤᱡ, ᱟᱵᱮᱱ ᱴᱷᱮᱱ ᱤᱧ ᱠᱷᱚᱡᱚᱜ ᱠᱟᱱᱟ᱾ᱠᱟᱹᱴᱤᱡ ᱡᱩᱫᱤ ᱵᱮᱱ ᱞᱟᱹᱭ ᱠᱮᱭᱟ᱾
ᱜᱚᱝᱠᱮ ᱪᱮᱫ ᱞᱤᱧ ᱞᱟᱹᱭᱟ ᱢᱟᱱᱮ ᱪᱟᱥ ᱠᱟᱹᱢᱤ ᱨᱮᱫᱚ ᱫᱚᱢᱮ ᱮᱠᱴᱟ ᱫᱚ ᱵᱟᱹᱞᱤᱧ ᱵᱟᱲᱟᱭᱟ ᱛᱚᱵᱩ ᱞᱤᱧ ᱞᱟᱹᱭᱫᱟ ᱟᱞᱮ ᱥᱮᱫ ᱡᱮᱢᱚᱱ ᱠᱚ ᱪᱟᱥᱟ ᱟᱨᱠᱤ
ᱟᱪᱷᱟ ᱟᱪᱷᱟ
ᱦᱤᱥᱟᱹᱵᱽ ᱨᱮᱫᱚ ᱞᱟᱦᱟ ᱛᱮᱫᱚ ᱟᱵᱚᱨᱮ ᱦᱟᱯᱲᱟᱢ ᱠᱚᱫᱚ ᱜᱩᱨᱤᱜ ᱮᱢ ᱠᱟᱛᱮᱜ ᱜᱮ ᱢᱟᱱᱮ ᱡᱚᱭᱵᱚ ᱥᱟᱨ ᱢᱟᱫᱽᱫᱷᱚᱢ ᱛᱮᱜᱮ ᱵᱤᱥᱤ ᱠᱚ ᱪᱟᱥ ᱵᱟᱲᱟᱭᱮᱫ ᱛᱟᱦᱮᱸᱜ
ᱤᱭᱟᱹ ᱡᱚᱭᱵᱚᱥᱟᱨ ᱨᱮᱱᱟᱜ ᱢᱤᱫᱴᱮᱱ ᱥᱩᱵᱤᱫᱟ ᱪᱮᱫ ᱢᱟᱱᱮ ᱠᱮᱢᱤᱠᱮᱞ ᱤᱱᱟ. ᱜ ᱞᱟᱡ ᱨᱮ ᱵᱟᱝ ᱵᱚᱞᱚᱱᱟ ᱟᱨᱠᱤ ᱦᱳᱲᱳ ᱪᱟᱣᱞᱮ ᱠᱚ ᱵᱷᱟᱜᱮ ᱧᱚᱜ ᱜᱮ ᱦᱩᱭᱩᱜᱼᱟ ᱟᱨ ᱱᱤᱛᱚᱜ ᱡᱩᱫᱤ ᱫᱚᱢᱮ ᱥᱟᱨ ᱵᱚᱱ ᱮᱢᱟᱜ ᱠᱟᱱ ᱛᱮᱜᱮ ᱛᱚ ᱟᱵᱚᱣᱟᱜ ᱨᱳᱜ ᱵᱤᱜᱷᱤᱱ ᱫᱚ ᱠᱟᱹᱴᱤᱡ ᱵᱟᱹᱲᱛᱤ ᱥᱮᱫ ᱪᱟᱞᱟᱜ ᱠᱟᱱᱟ ᱥᱮ
ᱟᱪᱷᱟ ᱟᱪᱷᱟ ᱟᱪᱷᱟ
ᱟᱡᱚᱢᱮᱫᱼᱟ ᱵᱮᱱ ᱥᱮ ᱵᱟᱝ
ᱦᱚ ᱟᱸᱡᱚᱢ ᱢᱮᱜ-ᱟ ᱞᱤᱧ ᱟᱵᱮᱱ ᱢᱮᱱ ᱵᱮᱱ ᱥᱮ
ᱚ ᱦᱮᱸ ᱚᱱᱟᱜ ᱜᱮ ᱟᱨ ᱟᱞᱮᱥᱮᱫ ᱫᱚ ᱪᱮᱫᱠᱟ ᱯᱨᱚᱛᱷᱚᱢ ᱪᱟᱨᱟ ᱱᱤᱛᱚᱜ ᱪᱟᱨᱟ ᱠᱚ ᱜᱤᱰᱤᱭᱟ ᱞᱟᱦᱟ ᱨᱮᱫᱚ ᱞᱟᱦᱟ ᱛᱮᱦᱚᱸ ᱪᱟᱨᱟ ᱜᱤᱰᱤᱭᱮᱫ ᱛᱟᱦᱮᱸᱫ ᱮᱢᱱᱤ ᱜᱩᱨᱤᱡ ᱠᱚ ᱮᱢᱟᱜᱼᱟ ᱛᱟᱯᱚᱨᱮ ᱪᱟᱨᱟ ᱜᱤᱰᱤᱭᱟ ᱵᱚᱛᱚᱨ ᱨᱮ ᱟᱨᱠᱤ ᱪᱟᱨᱟ ᱠᱚ ᱜᱤᱰᱤᱭᱟ ᱛᱟᱯᱚᱨᱮ ᱚᱱᱟ ᱪᱟᱨᱟ ᱦᱟᱨᱟᱜ-ᱟ ᱚᱱᱟᱜᱮ ᱛᱩᱫ ᱠᱟᱛᱮ ᱠᱚ ᱨᱚᱦᱚᱭᱟ ᱟᱨ ᱱᱮᱼᱼ ᱱᱤᱛᱚᱜ ᱫᱚ ᱚᱱᱟ ᱪᱟᱨᱟ ᱜᱮ ᱥᱟᱨ ᱞᱟᱜᱟᱜ ᱠᱟᱱᱟ᱾ᱥᱟᱨ ᱪᱷᱟᱲᱟ ᱪᱟᱨᱟ ᱦᱚᱸ ᱵᱟᱝ ᱡᱟᱱᱟᱢᱚᱜᱼᱟ ᱡᱟᱜᱮ ᱤᱭᱩᱨᱤᱭᱟ ᱠᱚ ᱯᱚᱴᱟᱥ ᱠᱚ ᱠᱟᱹᱴᱤᱡ ᱠᱚ ᱮᱢᱟᱜᱼᱟ ᱚᱱᱟ ᱛᱮᱜᱮ ᱥᱟᱨ ᱠᱚ ᱵᱮᱱᱟᱣ ᱤᱭᱟᱹ ᱪᱟᱨᱟ ᱠᱚ ᱡᱩᱛᱟ ᱛᱟᱯᱚᱨᱮ ᱱᱚᱜᱼᱚ ᱱᱚᱝᱠᱟ ᱡᱮᱢᱚᱱ ᱠᱷᱮᱛ ᱠᱚ ᱞᱚᱥᱚᱫ ᱵᱟᱲᱟ ᱠᱟᱛᱮᱫ ᱚᱱᱟ ᱨᱮᱠᱚ ᱨᱚᱦᱚᱭᱟ ᱟᱨᱠᱤ
ᱟᱪᱪᱷᱟ ᱟᱪᱪᱷᱟ ᱟᱪᱷᱟ ᱦᱮᱸ ᱜᱚᱝᱠᱮ ᱢᱮᱱᱫᱚ ᱟᱞᱮ ᱦᱚᱸ ᱱᱟᱦᱟᱜ ᱚᱱᱠᱟ ᱜᱮ ᱞᱮ ᱪᱟᱥᱚᱜ ᱜᱮᱭᱟ ᱢᱮᱱᱫᱚ ᱡᱟᱦᱟᱸ ᱛᱤᱱᱟᱹᱜ ᱟᱨ ᱟᱞᱮ ᱟᱹᱛᱩᱳ ᱨᱮᱫᱚ ᱱᱟᱦᱟᱜ ᱥᱮ ᱟᱞᱮ ᱯᱩᱲᱥᱤ ᱚᱲᱟᱜ ᱫᱚᱱᱟᱜ ᱟᱹᱰᱤ ᱥᱟᱸᱜᱮ ᱥᱟᱸᱜᱮ ᱜᱟᱹᱭ ᱠᱟᱰᱟ ᱰᱟᱝᱨᱤ ᱠᱚᱞᱮ ᱟᱞᱮ ᱢᱮᱱᱫᱚ ᱜᱟᱹᱭ ᱠᱟᱰᱟ ᱰᱟᱝᱨᱤ ᱠᱚᱦᱚᱸ ᱟᱹᱰᱤ ᱡᱟᱹᱥᱛᱤ ᱞᱮ ᱟᱹᱥᱩᱞ ᱟᱠᱟᱫ ᱠᱚᱛᱮ ᱱᱟᱦᱟᱜ ᱚᱱᱟ ᱥᱟᱨ ᱥᱟᱨ ᱪᱟᱯᱟ ᱯᱟᱱ ᱠᱚᱫᱚ ᱱᱟᱦᱟᱜ ᱩᱱᱟᱹᱜ ᱮᱴᱟ ᱵᱟᱝᱞᱮ ᱠᱤᱨᱤᱧ ᱜᱮᱭᱟ ᱢᱮᱱᱫᱚ ᱡᱟᱦᱟᱸ ᱛᱤᱱᱟᱹᱜ ᱰᱟᱹᱟᱝᱜᱨᱤ ᱠᱟᱰᱟ ᱜᱩᱨᱤᱡ ᱛᱮᱜᱮ ᱱᱟᱦᱟᱜ ᱟᱞᱮ ᱫᱚᱞᱮ ᱪᱟᱥᱚᱜᱼᱟ
ᱦᱚᱸ ᱦᱚᱸ
ᱛᱟᱦᱚᱞᱮ ᱟᱯᱮ ᱥᱮᱫ ᱫᱚ ᱴᱷᱤᱠ ᱜᱮᱭᱟ ᱛᱟᱦᱚᱞᱮ ᱟᱞᱮ ᱫᱚ ᱚᱱᱠᱟ ᱟᱞᱮ ᱥᱮᱫ ᱫᱚ ᱜᱟ. ᱭ ᱠᱟᱰᱟ ᱟᱫᱚ ᱩᱱᱟᱹᱜ ᱥᱟᱨ ᱜᱮ ᱵᱮᱥᱤ ᱯᱚᱨᱤᱢᱟᱱ ᱮᱢᱟᱜ ᱠᱟᱱᱟ ᱟᱫᱚ ᱚᱱᱟ ᱛᱮᱜᱮ ᱦᱚᱲᱢᱚ ᱨᱮᱱᱟᱜ ᱯᱟᱨᱴ ᱦᱚᱸ ᱟᱹᱰᱤ ᱫᱩᱨᱵᱚᱞᱚᱜ ᱠᱟᱱᱟ ᱱᱳᱵᱳᱭ ᱵᱚᱪᱷᱚᱨ ᱵᱚᱱ ᱵᱟᱧᱪᱟᱣ ᱠᱚᱜᱼᱟ ᱥᱟᱴ ᱵᱚᱪᱷᱚᱨ ᱵᱟᱼᱵᱚᱱ ᱯᱟᱨᱚᱢ ᱮᱫᱟ
ᱦᱮᱸ ᱜᱚᱢᱠᱮ ᱟᱹᱰᱤ ᱡᱚᱛᱷᱟᱛ ᱠᱟᱛᱷᱟ ᱜᱮᱵᱮᱱ ᱢᱮᱱ ᱠᱟᱫᱟ ᱢᱮᱱᱫᱚ ᱱᱚᱜ ᱚᱭ ᱡᱮ ᱟᱵᱚ ᱟᱭᱢᱟ ᱟᱭᱢᱟ ᱠᱮᱢᱤᱠᱮᱞ ᱫᱤᱭᱮ ᱥᱟᱨ ᱪᱟᱯᱟᱱ ᱠᱚᱵᱚᱱ ᱮᱢᱟᱦᱟᱜ ᱠᱟᱱᱟ ᱡᱚᱛᱚ ᱚᱱᱟ ᱯᱷᱚᱞᱟᱯᱼᱼ ᱯᱷᱚᱞ ᱨᱮ ᱪᱟᱞᱟᱣ ᱠᱟᱛᱮᱫ ᱟᱵᱚᱣᱟᱜ ᱦᱚᱲᱢᱚ ᱨᱮ ᱵᱚᱞᱚ ᱵᱚᱞᱚᱱ ᱠᱟᱱᱟ ᱟᱨ ᱦᱚᱲᱢᱚ ᱵᱷᱤᱛᱤᱨ ᱵᱚᱞᱚ ᱞᱮᱱᱠᱷᱟᱱ ᱟᱭᱢᱟ ᱟᱭᱢᱟ ᱨᱚᱜᱽ ᱟᱡᱟᱨ ᱠᱚ ᱡᱚᱴᱟᱣ ᱟᱠᱟᱱᱟ ᱦᱮᱸ ᱟᱨ ᱮᱢᱚᱱ ᱮᱢᱚᱱ ᱨᱳᱜᱽ ᱟᱡᱟᱨ ᱡᱚᱴᱟᱣ ᱞᱮᱱᱠᱷᱟᱱ ᱦᱟᱸᱜ ᱟᱵᱚ ᱡᱟᱹᱥᱛᱤ ᱯᱚᱭᱥᱟ ᱢᱟ ᱵᱟᱵᱚᱱ ᱟᱨᱡᱟᱣ ᱫᱟᱲᱮᱭᱟᱜ ᱜᱮᱭᱟ ᱢᱮᱱᱫᱚ ᱞᱟᱹᱴᱩ ᱞᱟᱹᱴᱩ ᱧᱚᱜ ᱦᱚᱸ ᱰᱚᱠᱴᱚᱨ ᱚᱲᱟᱜ ᱥᱮ ᱦᱟᱸᱥᱯᱟᱛᱟᱞ ᱵᱟᱵᱚᱱ ᱪᱟᱞᱟᱣ ᱠᱮᱭᱟ ᱦᱮᱸ ᱚᱱᱟ ᱛᱮ ᱟᱞᱮ ᱥᱟᱱᱟᱢ ᱟ. ᱛᱩ ᱥᱮ ᱯᱩᱲᱥᱤ ᱦᱚᱲ ᱩᱱᱠᱩ ᱫᱚ ᱱᱟᱦᱟᱜ ᱚᱱᱟ ᱜᱟᱹᱭ ᱠᱟᱰᱟ ᱦᱟᱜ ᱜᱩᱨᱤᱡ ᱛᱮᱜᱮ ᱱᱟᱦᱟᱜ ᱞᱮ ᱪᱟᱥᱚᱜᱼᱟ
ᱦᱮᱸ ᱦᱮᱸ
ᱠᱟᱨᱚᱱ ᱚᱱᱠᱟ ᱟᱵᱚ ᱥᱟᱱᱛᱟᱲ ᱦᱚᱯᱚᱱᱟᱜ ᱴᱟᱠᱟ ᱯᱩᱭᱥᱟᱹ ᱟᱹᱨᱡᱟᱹᱣ ᱨᱮᱱᱟᱜ ᱩᱱᱟᱹᱜ ᱮᱴᱟᱜ ᱞᱟᱹᱴᱩ ᱢᱟᱨᱟᱝ ᱯᱚᱫᱽ ᱵᱟᱹᱱᱩᱜ ᱟᱠᱟᱫ ᱛᱟᱵᱚᱱ ᱛᱮ ᱮᱦ ᱮᱦ ᱟᱞᱮ ᱟᱞᱮ ᱛᱮᱜᱮ ᱞᱮ ᱥᱮᱯᱴᱤ ᱨᱮ ᱢᱮᱱᱟᱜ ᱞᱮᱭᱟ
ᱚᱻ ᱛᱟᱦᱚᱞᱮ ᱜᱚᱢᱠᱮ ᱟᱯᱮ ᱥᱮᱫ ᱫᱚ ᱜᱟᱹᱭ ᱠᱟᱰᱟ ᱠᱚᱫᱚ ᱟᱹᱰᱤ ᱡᱟᱹᱥᱛᱤ ᱧᱚᱜ ᱜᱮ ᱢᱮᱱᱟᱜ ᱠᱚᱣᱟ ᱛᱟᱦᱚᱞᱮ ᱵᱟᱝ
ᱦᱮᱸ ᱜᱚᱝᱠᱮ ᱢᱮᱱᱫᱚ ᱟᱞᱮ ᱥᱮᱱ ᱫᱚ ᱧᱮᱞ ᱞᱮᱠᱷᱟᱱ ᱫᱚ ᱥᱮᱛᱟᱜ ᱡᱚᱠᱷᱚᱱ ᱡᱟᱦᱟᱸ ᱛᱤᱱᱟᱹᱜ ᱰᱟᱺᱜᱩᱣᱟᱹ ᱠᱚᱲᱟ ᱠᱚ ᱢᱮᱱᱟᱜ ᱟᱠᱟᱫ ᱠᱚ ᱩᱱᱠᱩ ᱠᱚᱫᱚ ᱱᱟᱦᱟᱜ ᱥᱟᱱᱟᱢ ᱠᱚᱲᱟ ᱠᱚᱜᱮ ᱱᱟᱦᱮᱞ ᱜᱚᱜ ᱠᱟᱛᱮᱫ ᱟᱨ ᱠᱟᱰᱟ ᱰᱟᱝᱨᱤ ᱡᱚᱲᱟᱣ ᱠᱟᱛᱮᱫ ᱱᱟᱦᱟᱜ ᱠᱷᱮᱛ ᱵᱟᱹᱫᱽ ᱥᱮᱫ ᱜᱮᱞᱮ ᱪᱟᱞᱟᱜᱼᱟ ᱟᱨ ᱠᱷᱮᱛ ᱵᱟᱹᱫᱽ ᱨᱮ ᱪᱟᱞᱟᱣ ᱠᱟᱛᱮᱫ ᱢᱤᱫ ᱜᱮ ᱪᱮᱨᱦᱟ ᱥᱟᱺᱦᱤᱡ ᱞᱮ ᱥᱤᱭᱟ ᱥᱤ ᱠᱟᱛᱮᱫ ᱱᱟᱦᱟᱜ ᱮᱠᱫᱚᱢ ᱵᱟᱹᱥᱠᱟᱹᱜ ᱵᱮ ᱥᱮ ᱨᱮ ᱱᱚ ᱫᱚᱥ ᱵᱟᱡᱟᱣ ᱮᱱᱟ ᱩᱱ ᱚᱠᱛᱚ ᱱᱟᱦᱞᱮ ᱟᱲᱟᱜᱟ ᱟᱲᱟᱜ ᱠᱟᱛᱮᱫ ᱢᱟᱹᱰᱤ ᱫᱟᱜ ᱠᱚᱞᱮ ᱧᱩ ᱵᱟᱲᱟ ᱠᱮᱫ ᱜᱮ ᱟᱨ ᱟᱨᱚ ᱚᱱᱠᱟ ᱜᱮ ᱥᱟᱱᱟᱢ ᱠᱚᱲᱟᱼᱼ ᱪᱟᱞᱟᱜ ᱟᱞᱮ ᱴᱟᱺᱰᱤ ᱥᱮᱱ ᱢᱮᱱᱫᱚ ᱩᱱᱠᱩ ᱜᱟᱹᱭ ᱠᱟᱰᱟ ᱰᱟᱝᱨᱤ ᱠᱚ ᱱᱟᱦ ᱟᱹᱛᱤᱧ ᱦᱚᱪᱚ ᱠᱚ ᱞᱟᱹᱜᱤᱫ ᱠᱟᱨᱚᱱ ᱩᱱᱠᱩᱣᱟ ᱦᱚᱸᱛᱚ ᱢᱤᱫ ᱞᱟᱡ ᱢᱮᱱᱟᱜᱼᱟ ᱟᱵᱚ ᱡᱮᱢᱚᱱ ᱢᱤᱫᱴᱤᱡ ᱚᱱᱟ ᱢᱤᱫ ᱵᱤᱛᱟᱹ ᱞᱟᱡ ᱞᱟᱹᱜᱤᱫ ᱛᱮ ᱟᱵᱚ ᱱᱚᱜᱼᱚᱭ ᱠᱩᱨᱩᱢᱩᱴᱩ ᱥᱮ ᱦᱩᱢᱼᱼ ᱫᱩᱜᱩᱲ ᱫᱷᱩᱜᱩᱲ ᱵᱚᱱ ᱠᱷᱟᱴᱟᱜ ᱠᱟᱱᱟ ᱢᱮᱱ ᱫᱚ ᱟᱵᱚᱣᱟᱜ ᱞᱟᱡ ᱞᱟᱹᱜᱤᱫ ᱛᱮ ᱟᱨ ᱩᱱᱠᱩ ᱱᱤᱦᱟᱹ ᱛᱤᱼᱼ ᱟᱵᱚ ᱟᱹᱰᱤ ᱢᱟᱨᱟᱝ ᱜᱚᱲᱚ ᱥᱚᱯᱚᱦᱚᱫ ᱠᱚ ᱮᱢᱟᱵᱚᱱ ᱠᱟᱱᱟ ᱦᱮᱸ ᱛᱚᱵᱮ ᱩᱱᱠᱩᱣᱟᱜ ᱡᱚᱢ ᱧᱩ ᱦᱚᱸ ᱱᱤᱦᱟᱹᱛᱤ ᱟᱵᱚ ᱧᱮᱞ ᱥᱮ
ᱩᱱᱠᱩ ᱟᱣ ᱩᱱᱠᱩᱣᱟᱜ ᱡᱚᱢ ᱨᱮ ᱜᱚᱲᱚ ᱥᱚᱯᱚᱦᱚᱫ ᱮᱢ ᱫᱚᱨᱠᱟᱨ ᱠᱟᱱᱟ ᱱᱤᱦᱟᱹᱛᱤ
ᱦᱩᱸ ᱦᱩᱸ ᱟᱨ ᱜᱚᱝᱠᱮ ᱪᱮᱫ ᱵᱮᱱ ᱞᱟᱹᱭᱟ ᱱᱮᱛᱟᱨ ᱫᱚ ᱢᱟᱱᱮ ᱟᱞᱮ ᱫᱤᱥᱚᱢ ᱫᱚ ᱰᱟᱹᱝᱨᱤ ᱠᱟᱰᱟ ᱫᱚ ᱞᱟᱦᱟ ᱛᱮᱫᱚ ᱠᱚ ᱪᱟᱥ ᱫᱚᱠᱚ ᱪᱟᱥᱮᱫ ᱠᱚ ᱛᱟᱦᱮᱸ ᱟᱫᱚ ᱪᱤᱠᱟᱹᱭᱟ ᱵᱮᱱ ᱰᱟᱝᱨᱤ ᱠᱟᱰᱟ ᱢᱮᱨᱚᱢ ᱵᱷᱤᱰᱤ ᱪᱟᱥ ᱠᱚᱨᱛᱮ ᱜᱮᱞᱮ ᱛᱚ ᱟᱞᱟᱫᱟ ᱢᱤᱫᱴᱮᱱ ᱦᱚᱲ ᱞᱟᱜᱟᱜ-ᱟ ᱥᱮ ᱟᱭᱟ ᱱᱤᱛᱚᱜ ᱩᱝᱠᱩ ᱦᱚᱲᱜᱮ ᱦᱟᱸᱜ ᱚᱲᱟᱜ ᱨᱮ ᱵᱟᱠᱚ ᱧᱟᱯᱟᱢ ᱠᱟᱱᱟ ᱥᱟᱵ ᱠᱟᱜ ᱵᱮᱱ ᱴᱟᱠᱟ ᱯᱚᱭᱥᱟ ᱫᱚ ᱟᱹᱛᱩ ᱫᱤᱥᱚᱢ ᱠᱚᱨᱮ ᱚᱱᱠᱟ ᱞᱮᱠᱟ ᱵᱟᱹᱱᱩᱜᱼᱟ ᱡᱟᱜᱮ ᱵᱟᱦᱟᱨ ᱠᱟᱹᱢᱤ ᱪᱟᱞᱟᱣ ᱠᱟᱛᱮ ᱴᱟᱠᱟ ᱠᱚ ᱨᱚᱡᱽᱠᱟᱨ ᱟᱹᱜᱩᱭ ᱦᱩᱭᱩᱜᱼᱟ ᱛᱟᱦᱞᱮ ᱵᱟᱭᱨᱮ ᱠᱟᱹᱢᱤ ᱵᱮᱱ ᱪᱟᱞᱟᱣᱱᱟ ᱚᱲᱟᱜ ᱦᱚᱲ ᱫᱚᱧ ᱜᱚᱜᱚ ᱵᱟᱵᱟ ᱟᱹᱠᱷᱨᱤᱧ ᱟᱠᱟᱫ ᱠᱚᱣᱟ ᱠᱚ ᱟᱨᱠᱤ ᱦᱳᱭ ᱟᱵᱚᱣᱟᱜ ᱡᱩᱫᱤ ᱞᱟᱦᱟ ᱯᱲᱟᱢ ᱠᱚᱠᱚ ᱫᱚᱦᱚ ᱟᱹᱜᱩᱭᱟ ᱵᱮᱠ ᱵᱮᱞᱮᱱᱥ ᱡᱟᱦᱟᱱᱟᱜ ᱵᱤᱡᱽᱱᱮᱥ ᱵᱮᱱ ᱵᱟᱠᱮᱭᱟ ᱟᱛᱳ ᱨᱮ ᱮᱠᱷᱟᱡ ᱫᱚ ᱰᱟᱹᱝᱨᱤ ᱠᱟᱰᱟ ᱫᱚᱦᱚ ᱜᱟᱱ ᱠᱚᱜᱼᱟ ᱟᱨᱠᱤ᱾ ᱥᱚᱨᱮ ᱟᱢ ᱱᱤᱛᱚᱜ ᱜᱩᱡᱨᱟᱴ ᱪᱮᱱᱱᱟᱭ ᱮᱢ ᱪᱟᱞᱟᱜᱼᱟ ᱟᱨ ᱰᱟᱝᱨᱤ ᱠᱟᱰᱟ ᱫᱚ ᱚᱲᱟᱜ ᱨᱮ ᱠᱚᱭ ᱡᱚᱢᱮ ᱮᱢᱟᱣᱟ ᱠᱚᱛᱟᱢᱟ?
ᱦᱮᱸ ᱜᱚᱢᱠᱮ ᱱᱤᱦᱟᱹᱛᱤ ᱟᱹᱰᱤ ᱱᱟᱯᱟᱭ ᱠᱟᱛᱷᱟ ᱵᱮᱱ ᱢᱮᱱ ᱠᱟᱫᱟ ᱢᱮᱱᱠᱷᱟᱱ ᱜᱚᱝᱠᱮ ᱡᱟᱹᱥᱛᱤ ᱧᱚᱜ ᱰᱟᱹᱝᱨᱤ ᱢᱮᱨᱚᱢ ᱥᱮ ᱠᱟᱰᱟ ᱵᱷᱤᱰᱤ ᱟᱹᱥᱩᱞ ᱞᱮᱠᱚ ᱠᱷᱟᱱ ᱦᱟᱸᱜ ᱢᱤᱫᱴᱤᱡ ᱱᱤᱦᱟᱹᱛᱤ ᱫᱚᱨᱠᱟᱨᱚᱜᱼᱟᱭ᱾ ᱚᱱᱟ ᱵᱟᱠᱷᱨᱟᱛᱮ ᱢᱮᱱ ᱠᱷᱟᱱ ᱜᱚᱢᱠᱮ ᱟᱞᱮ ᱫᱚ ᱱᱟᱦᱟᱜ ᱚᱲᱟᱜ ᱠᱚᱨᱮᱜᱮ ᱡᱟᱹᱥᱛᱤ ᱞᱮ ᱛᱟᱦᱮᱱᱟ ᱛᱚ ᱚᱱᱟᱛᱮ ᱟᱞᱮᱫᱚ ᱚᱲᱟᱜ ᱦᱚᱲᱜᱮ ᱱᱟᱦᱟᱜ ᱦᱳᱭᱛᱳ ᱚ ᱵᱤᱴᱤ ᱥᱮ ᱩᱱᱤ ᱫᱚ ᱱᱟᱦᱟᱜ ᱢᱮᱨᱚᱢᱮ ᱤᱫᱤ ᱠᱚᱣᱟ ᱟᱨ ᱡᱟᱜᱮ ᱟᱹᱞᱤᱧ ᱫᱚ ᱱᱟᱦᱟᱜ ᱠᱟᱰᱟ ᱩᱚᱸᱞᱤᱧ ᱤᱫᱤ ᱠᱚᱣᱟ ᱦᱮᱸ ᱚᱱᱮ ᱚᱝᱠᱟ ᱠᱟᱛᱮᱫ ᱜᱮ ᱱᱟᱦᱟᱜ ᱟᱞᱮᱭᱟᱜ
ᱜᱚᱝᱠᱮ ᱵᱟᱝ ᱟᱯᱮᱭᱟᱜ ᱠᱟᱞᱪᱟᱨ ᱫᱚ ᱢᱟᱱᱮ ᱮᱸ ᱡᱟᱦᱟᱸ ᱵᱮᱱ ᱞᱟᱹᱭ ᱠᱮᱫ ᱚᱱᱟ ᱯᱟᱹᱦᱤᱞ ᱟᱵᱚᱨᱮᱱ ᱦᱟᱯᱲᱟᱢ ᱠᱚ ᱪᱮᱫᱮᱠᱟ ᱠᱚ ᱛᱟᱦᱮᱱ ᱛᱟᱦᱮᱸᱫ ᱟᱯᱮ ᱦᱚᱸ ᱚᱱᱠᱟ ᱜᱮ ᱟᱹᱰᱤ ᱠᱟᱞᱪᱟᱨ ᱯᱮ ᱫᱚᱦᱚ ᱤᱫᱤ ᱟᱠᱟᱫ-ᱟ ᱡᱟᱠ ᱠᱟᱱᱟ ᱟᱹᱰᱤ ᱱᱟᱯᱟᱭ ᱞᱤᱧ ᱵᱩᱡᱽ ᱠᱮᱜᱼᱟ ᱚᱱᱟ ᱠᱟᱛᱷᱟ ᱟᱸᱡᱚᱢ ᱠᱟᱛᱮᱜ᱾
ᱦᱮᱸ ᱜᱚᱢᱠᱮ ᱢᱮᱱᱫᱚ ᱥᱮᱫᱟᱭ ᱦᱟᱯᱲᱟᱢ ᱠᱚ ᱡᱟᱦᱟᱸ ᱞᱮᱠᱟ ᱠᱟᱛᱮᱫ ᱟᱠᱚᱣᱟᱜ ᱢᱮᱱᱫᱚ ᱟ ᱡᱤᱵᱚᱱ ᱡᱟᱯᱚᱱ ᱠᱚ ᱠᱚᱨᱟᱣ ᱟᱹᱜᱩ ᱠᱟᱜᱼᱟ ᱦᱳᱭᱛᱳ ᱤᱱᱟᱹ ᱠᱷᱚᱱᱟᱜ ᱫᱚ ᱠᱤᱪᱷᱩ ᱴᱟᱜ ᱢᱟᱱᱮ ᱪᱮᱫ ᱛᱟᱱ ᱥᱮᱱ ᱪᱟᱞᱟᱣ ᱦᱩᱭ ᱟᱠᱟᱱ ᱨᱮᱦᱚᱸ ᱢᱮᱱᱠᱷᱟᱱ ᱩᱱ ᱥᱮᱫᱟᱭ ᱦᱟᱯᱲᱟᱢ ᱠᱚᱣᱟᱜ ᱫᱤᱥᱟᱹ ᱠᱚ ᱦᱮᱡ ᱞᱮᱱᱠᱷᱟᱱ ᱩᱱᱠᱩᱣᱟᱜ ᱟ ᱦᱳᱭ ᱦᱳᱭ ᱢᱮᱱᱫᱚ ᱩᱱᱠᱩᱣᱟᱜ ᱡᱟᱦᱟᱸ ᱛᱤᱱᱟᱹᱜ ᱠᱟᱹᱢᱤ ᱠᱟᱨᱡᱚ ᱠᱚ ᱫᱤᱥᱟᱹ ᱦᱮᱡ ᱞᱮᱱᱠᱷᱟᱱ ᱢᱮᱱᱫᱚ ᱩᱱᱠᱩᱣᱟᱜ ᱦᱚᱲᱢᱚ ᱡᱤᱣᱤ ᱮ ᱚᱠᱟᱞᱮᱠᱟ ᱵᱷᱟᱵᱛᱮ ᱛᱟᱦᱮᱸᱣᱮᱱ ᱛᱟᱠᱚᱣᱟ ᱥᱮ ᱩᱱ ᱫᱟᱨᱟᱢ ᱨᱮᱱ ᱦᱟᱯᱲᱟᱢ ᱠᱚ ᱛᱤᱱᱟᱹᱜ ᱫᱤᱱ ᱠᱚ ᱵᱟᱧᱪᱟᱣ ᱛᱟᱦᱮᱱ ᱠᱟᱱ ᱛᱟᱦᱮᱱᱟ ᱚᱱᱟ ᱠᱚ ᱧᱮᱞ ᱵᱟᱲᱟ ᱠᱟᱛᱮᱫ ᱜᱮ ᱱᱟᱦᱟᱜ ᱟᱞᱮ ᱱᱚᱣᱟ ᱱᱚᱣᱟ ᱱᱚᱜᱼᱱᱟ ᱠᱟᱹᱢᱤᱦᱚᱨᱟ ᱥᱮ ᱥᱟᱨ ᱪᱟᱯᱟᱱ ᱠᱚᱫᱚ ᱦᱟᱜ ᱮᱠᱟᱞᱜᱮ ᱵᱟᱝᱞᱮ ᱮᱢᱟᱜ ᱜᱮᱭᱟ ᱡᱟ ᱩᱰᱟᱹᱝ ᱜᱮ ᱦᱮᱸ ᱪᱟᱥ ᱟᱞᱮ ᱚᱱᱟ ᱩᱰᱟᱹᱝ ᱫᱚ ᱱᱟᱦᱟᱜ ᱠᱟᱰᱟ ᱰᱟᱝᱤᱭᱟᱜ ᱜᱩᱨᱤᱡ ᱛᱮᱜᱮ ᱟᱨ ᱢᱤᱫ ᱵᱟᱨ ᱢᱮᱱᱟᱜ ᱠᱚᱜᱮᱭᱟ ᱩᱱᱠᱩ ᱦᱚᱸᱠᱚ ᱮᱢᱟᱜ ᱜᱮᱭᱟ
ᱚ ᱚᱱᱟ ᱢᱟ ᱠᱟᱛᱷᱟ ᱠᱟᱱ ᱜᱮᱭᱟ ᱠᱟᱨᱚᱱ ᱜᱚᱝᱠᱮ ᱚᱱᱟ ᱫᱚ ᱡᱟᱦᱟᱸ ᱨᱮᱜᱮ ᱟᱞᱮ ᱫᱚ ᱡᱟᱦᱟᱸᱛᱤᱱᱟᱹᱜ ᱵᱟᱞᱮ ᱫᱚᱦᱚ ᱠᱮᱭᱟ ᱠᱤᱱᱛᱩ ᱟᱞᱮ ᱠᱷᱚᱱᱟᱜ ᱫᱚ ᱦᱤᱥᱟᱹᱵ ᱫᱚ ᱟᱯᱮ ᱫᱚ ᱵᱤᱥᱤ ᱵᱮᱥᱤ ᱫᱤᱱ ᱜᱮᱯᱮ ᱵᱟᱧᱪᱟᱜᱼᱟ ᱠᱟᱨᱚᱱ ᱫᱚ ᱟᱞᱮ ᱫᱚ ᱯᱩᱨᱟᱹ ᱠᱮᱢᱤᱠᱮᱞ ᱛᱮ ᱯᱮᱨᱮᱡ ᱜᱚᱝᱠᱮ᱾ ᱦᱳᱲᱳ ᱵᱮᱱ ᱪᱟᱥᱟ ᱥᱮ ᱟᱵᱮᱱ ᱡᱩᱫᱤ ᱥᱟᱨ ᱵᱟᱵᱮᱱ ᱮᱢᱟᱜᱼᱟ ᱥᱮ ᱟᱵᱮᱱᱟᱜ ᱦᱳᱲᱳ ᱫᱚ ᱯᱮ ᱟᱢᱫᱚ ᱡᱚᱠᱷᱚᱱ ᱦᱩᱭᱩᱜᱼᱟ ᱟᱵᱮᱱ ᱫᱚ ᱠᱩᱥᱤ ᱦᱚ ᱵᱟᱵᱮᱱ ᱠᱩᱥᱤᱭᱟᱜᱼᱟ ᱞᱟᱹᱭᱟᱢ ᱪᱮᱫᱟᱜ ᱪᱚ ᱥᱟᱨ ᱵᱟᱹᱧ ᱮᱢᱟᱣᱟᱫᱟ ᱮᱴᱟᱜ ᱦᱚᱲ ᱫᱚ ᱵᱮᱥᱤ ᱵᱮᱥᱤ ᱥᱟᱨ ᱮᱢ ᱠᱟᱛᱮ ᱵᱷᱟᱜᱮ ᱵᱷᱟᱜᱮ ᱦᱳᱲᱳ ᱦᱳᱭᱳᱜ ᱛᱟᱠᱚᱣᱟ ᱨᱟᱹᱥᱠᱟᱹ ᱜᱮ ᱧᱮᱞᱚᱜ ᱛᱟᱠᱚᱣᱟ ᱟᱵᱮᱱᱟᱜ ᱫᱚ ᱜᱚᱡ ᱢᱚᱨᱟ ᱛᱮ ᱯᱮᱨᱮᱡ
ᱦᱮᱸ ᱜᱚᱢᱠᱮ ᱚᱱᱟ ᱢᱟᱛᱚ ᱦᱮᱸ ᱜᱚᱝᱠᱮ ᱦᱩᱲᱩ ᱡᱚᱠᱷᱚᱱ ᱦᱩᱭᱩᱜᱼᱟᱥᱮ ᱢᱮᱫ ᱨᱮ ᱢᱮᱫ ᱯᱮᱨᱮᱡ ᱥᱮ ᱢᱚᱱᱮ ᱨᱮ ᱢᱚᱱᱮ ᱯᱮᱨᱮᱡ ᱢᱮᱱᱠᱷᱟᱱ ᱚᱱᱟ ᱢᱚᱱᱮ ᱯᱮᱨᱮᱡ ᱟᱨ ᱢᱮᱫ ᱯᱮᱨᱮᱡ ᱨᱮ ᱛᱤᱱᱟᱹᱜ ᱟᱵᱚ ᱨᱳᱜᱽ ᱟᱡᱟᱨ ᱵᱚᱞᱚᱣᱟᱵᱚᱱ ᱠᱟᱱᱟ ᱜᱚᱝ - ᱠᱮ ᱚᱱᱟ ᱫᱚ ᱟᱵᱚ ᱛᱮᱦᱚᱸ ᱡᱟᱹᱱᱤᱡ ᱵᱚᱱ ᱵᱩᱡᱽ ᱫᱟᱲᱮᱭᱟᱜ ᱠᱟᱱ ᱜᱮᱭᱟ ᱟᱨ ᱵᱩᱡᱽ ᱥᱚᱛᱛᱮ ᱦᱚᱸ ᱵᱚᱱ ᱠᱚᱨᱟᱣ ᱫᱟᱲᱮᱜ ᱠᱟᱱ ᱜᱮᱭᱟ
ᱦᱮᱸ ᱦᱮᱸ ᱚᱱᱟᱜᱮ ᱥᱟᱢᱟᱱᱱᱚ ᱦᱚᱲᱳ ᱨᱮ ᱪᱮᱫ ᱟᱵᱚᱫᱚ ᱡᱷᱚᱛᱚ ᱨᱮᱜᱮ ᱛᱚ ᱠᱟᱹᱢᱤᱠᱮᱞ ᱥᱚᱵᱽᱡᱤ ᱨᱮᱵᱚᱱ ᱨᱚᱦᱚᱭᱟ ᱥᱟᱨ ᱪᱷᱟᱲᱟ ᱥᱚᱵᱽᱡᱤ ᱵᱟᱝ ᱦᱳᱭᱳᱜ-ᱟ ᱪᱮᱫ ᱵᱮᱱ ᱪᱤᱠᱟᱹᱭᱟ
ᱦᱮᱸ ᱜᱚᱝᱠᱮ ᱱᱤᱦᱟᱹᱛᱤ ᱱᱤᱦᱟᱹᱛᱤ ᱱᱤᱦᱟᱹᱛᱤ ᱟᱨᱚ ᱚᱱᱮ ᱟᱭᱢᱟ ᱟᱭᱢᱟ ᱮᱯᱨᱮ ᱠᱚ ᱵᱤᱥ ᱠᱚ ᱢᱮᱱᱛᱮ ᱩᱰᱳᱠ ᱠᱟᱱᱟ ᱦᱮᱸ ᱚᱱᱟ ᱠᱚᱫᱚ ᱠᱷᱩᱵ ᱮᱠᱴᱟ ᱱᱟᱯᱟᱭ ᱡᱤᱱᱤᱥ ᱫᱚ ᱵᱟᱝ ᱠᱟᱱᱟ ᱡᱟ ᱩᱰᱟᱹᱝ- ᱟᱭᱟᱜ ᱫᱟᱨᱮ ᱞᱮᱠᱟᱛᱮ ᱦᱟᱨᱟ ᱫᱟᱲᱮᱭᱟᱜᱼᱟ ᱩᱱᱟᱹᱜ ᱚᱱᱟ ᱩᱰᱟᱹᱝ ᱜᱮ ᱟᱵᱚ ᱵᱚᱱ ᱡᱚᱢ ᱞᱮᱠᱷᱟᱱ ᱟᱹᱰᱤᱜ ᱮᱱᱟᱯ ᱱᱟᱯᱟᱭ ᱠᱚᱜᱼᱟ
ᱦᱮᱸ ᱱᱟᱯᱟᱭ ᱢᱟ ᱟᱹᱰᱤ ᱡᱳᱨᱜᱮ ᱱᱟᱯᱟᱭ ᱠᱚ᱾ ᱟᱫᱚ ᱜᱚᱝᱠᱮ ᱪᱮᱫ ᱵᱮᱱ ᱪᱤᱠᱟᱹᱭᱟ ᱟᱨ᱾ ᱵᱩᱡ ᱵᱮᱱ, ᱵᱤᱥᱠᱚ ᱩᱱᱠᱩ ᱵᱤᱧ ᱟᱵᱚ ᱦᱚᱲ ᱪᱤᱠᱟᱹᱛᱮ
ᱦᱮᱸ ᱦᱮᱸ,
ᱚᱱᱟ ᱨᱮᱱᱟᱜ ᱤᱭᱟᱹ ᱛᱟᱦᱮᱱ ᱜᱮᱭᱟ ᱥᱮ᱾ ᱠᱟᱹᱴᱤᱡ ᱨᱮᱦᱟ ᱛᱟᱦᱮᱱ ᱜᱮᱭᱟ ᱚᱱᱟ ᱨᱮᱱᱟᱜ ᱡᱟᱦᱟᱸ ᱨᱮᱥ ᱛᱮ᱾
ᱦᱮᱸ ᱦᱮᱸ ᱦᱮᱸ, ᱜᱚᱢᱠᱮ ᱟᱫᱚ ᱱᱤᱭᱟᱹ ᱟᱹᱞᱤᱧ ᱞᱤᱧ ᱟᱥᱚᱜᱼᱟ ᱡᱮ, ᱵᱟᱝ ᱟᱵᱚ ᱥᱟᱱᱛᱟᱲ ᱢᱟᱹᱱᱢᱤ ᱚᱱᱠᱟᱱᱟᱜ ᱴᱟᱠᱟ ᱯᱩᱭᱥᱟᱹ ᱫᱤᱭᱮ ᱟᱨᱡᱟᱣ ᱩᱱᱟᱹᱜ ᱮᱠᱴᱟ ᱵᱟᱹᱱᱩᱜ ᱟᱠᱟᱫ ᱛᱟᱵᱚᱱ ᱛᱮ ᱡᱟ ᱩᱰᱟᱹᱝ ᱜᱮ ᱵᱮᱥ ᱵᱷᱟᱵᱛᱮ ᱪᱟᱥ ᱵᱟᱥ ᱠᱟᱛᱮ ᱵᱚᱱ ᱡᱚᱢ ᱞᱮᱠᱷᱟᱱ ᱟᱵᱚᱣᱟᱜ ᱦᱚᱲᱢᱚ ᱡᱤᱣᱤ ᱱᱟᱹᱭᱛᱮ ᱱᱟᱯᱟᱭ ᱛᱮ ᱛᱟᱦᱮᱱᱟ᱾ ᱥᱮ ᱪᱮᱫ ᱜᱚᱝᱠᱮ?
ᱦᱮᱸ ᱚᱵᱚᱥᱳᱭ ᱚᱱᱟᱜᱮ ᱨᱳᱜᱽ ᱠᱚᱨᱮ ᱵᱤᱱ ᱯᱟᱲᱟᱣ ᱞᱮᱱᱠᱷᱟᱡ ᱫᱚ ᱟᱵᱮᱱ ᱫᱚ ᱵᱚᱲᱚ ᱨᱳᱜᱽ ᱠᱷᱟᱡ ᱫᱚ ᱜᱚᱡ ᱪᱷᱟᱲᱟ ᱩᱯᱟᱹᱭ ᱵᱟᱹᱱᱩᱜ ᱛᱟᱵᱮᱱᱟ᱾ ᱴᱟᱠᱟ ᱯᱩᱭᱥᱟ ᱚᱱᱠᱟ ᱞᱮᱠᱟ ᱵᱟᱹᱱᱩᱜ-ᱟ ᱛᱚ᱾
ᱦᱮᱸ ᱜᱚᱝᱠᱮ, ᱟᱪᱪᱷᱟ ᱜᱚᱝᱠᱮ᱾ ᱢᱮᱱᱮᱫᱼᱟ ᱞᱤᱧ ᱡᱟ ᱩᱰᱟᱹᱝ ᱴᱟᱭᱤᱢ ᱠᱚ ᱮᱢ ᱞᱮᱱ, ᱱᱚᱣᱟ ᱢᱟᱨᱟᱝ ᱢᱟᱨᱟᱝ ᱵᱚᱦᱚᱜ ᱠᱚ ᱚᱱᱟ ᱩᱰᱟᱹᱝ ᱴᱟᱭᱤᱢ ᱫᱚ ᱱᱟᱦᱟᱜ ᱯᱨᱟᱭ ᱪᱟᱵᱟ ᱦᱮᱡ ᱮᱱ ᱛᱟᱞᱟᱝᱟ᱾ ᱟᱨ ᱡᱟᱠᱜᱮ ᱡᱩᱫᱤ ᱟᱞᱟᱝ ᱫᱚᱥᱨᱟ ᱮᱯᱤᱥᱳᱰ ᱨᱮᱞᱟᱝ ᱜᱟᱯᱟᱞ ᱢᱟᱨᱟᱨᱟᱣ ᱠᱷᱟᱱ ᱫᱚ ᱱᱤᱦᱟᱹᱛᱤ ᱞᱟᱝ ᱨᱚᱯᱚᱲᱟ᱾
ᱦᱮᱸ ᱦᱮᱸ ᱡᱚᱦᱟᱨ ᱜᱮ ᱜᱚᱢᱠᱮ᱾